ᱦᱮᱞᱳᱣ
ᱜᱚᱢᱠᱮ ᱡᱚᱦᱟᱨ ᱜᱮ ᱾ ᱦᱮᱸ ᱜᱚᱝᱠᱮ ᱟᱸᱡᱚᱢᱚᱜ ᱠᱟᱱᱟ ᱨᱚᱲ
ᱦᱮᱞᱳ ᱦᱩᱸ ᱟᱡᱚᱢᱚᱜ ᱠᱟᱱᱟ ᱤᱧᱟᱜ ᱟᱡᱚᱢᱚᱜ ᱠᱟᱱᱟ ᱥᱮ ᱵᱟᱝ ᱦᱮᱸ ᱟᱸᱡᱚᱢᱚᱜ ᱠᱟᱱᱟ ᱤᱧᱟ ᱟᱸᱡᱚᱢᱚᱜ ᱠᱟᱱᱟ ᱥᱮ ᱵᱟᱝᱼᱟ
ᱦᱮᱸ ᱦᱮᱸ ᱟᱸᱡᱚᱢᱚᱜ ᱠᱟᱱᱟ ᱟᱹᱵᱤᱱᱟᱜ
ᱪᱮᱫ ᱠᱟ ᱱᱟᱯᱟᱭ ᱵᱟᱲᱟᱜ ᱜᱮ
ᱦᱮᱸ ᱱᱟᱯᱟᱭ ᱵᱟᱲᱟ ᱜᱮ ᱟᱵᱤᱱ ᱪᱮᱫ ᱞᱮᱠᱟ ᱢᱮᱱᱟᱜ ᱵᱮᱱᱟ ᱜᱚᱢᱠᱮ?
ᱦᱮᱸ ᱱᱟᱯᱟᱭ ᱵᱟᱲᱟ ᱜᱮ ᱟᱫᱚ ᱞᱟᱹᱭᱢᱮ ᱪᱮᱫ ᱤᱫᱤ ᱠᱟᱛᱮ ᱞᱟᱝ ᱜᱟᱞᱢᱟᱨᱟᱣ-ᱟ ᱚᱱᱠᱟᱱᱟᱜ ᱵᱤᱥᱚᱭ ᱠᱚ ᱴᱚᱯᱤᱠ ᱠᱚ ᱢᱮᱱᱟᱜ ᱠᱷᱟᱱ
ᱟ ᱟᱹᱵᱤᱱ ᱜᱮ ᱠᱟᱹᱴᱤᱡ ᱞᱟᱹᱭ ᱵᱤᱱ ᱥᱮ ᱪᱮᱫ ᱤᱫᱤ ᱠᱟ ᱠᱟᱛᱮ ᱞᱟᱝ ᱜᱟᱞᱢᱟᱨᱟᱣ ᱞᱮᱠᱷᱟᱱ ᱵᱷᱟᱜᱤᱼᱟ
ᱟᱫᱚ ᱤᱞᱤ ᱮ ᱴᱚᱯᱷᱤᱠ ᱫᱚ ᱦᱟᱸᱜ ᱦᱩᱭᱩᱜᱼᱼ ᱜᱟᱞᱢᱟᱨᱟᱣ ᱦᱩᱭᱩᱜ ᱠᱟᱱᱟ ᱢᱟᱱᱮ ᱚᱞ ᱯᱟᱲᱦᱚ ᱤᱫᱤ ᱠᱟᱛᱮᱜ ᱜᱮᱞᱟᱝ ᱜᱟᱞᱢᱟᱨᱟᱣᱼᱟ, ᱪᱮᱫ ᱞᱮᱠᱟ ᱱᱤᱛᱚᱜ ᱪᱟᱞᱟᱜ ᱠᱟᱱᱟ ᱚᱵᱚᱥᱚ ᱾ ᱥᱚᱢᱟᱡᱽ ᱨᱮ ᱚᱞ ᱵᱟᱲᱟᱣ ᱟᱠᱚ᱾ ᱟᱫᱚ ᱱᱤᱛᱚᱜ ᱫᱚ ᱟᱯᱮ ᱚᱱᱟ ᱠᱚᱨᱮ ᱪᱮᱫ ᱞᱮᱠᱟ ᱪᱟᱞᱟᱜ ᱠᱟᱱᱟ ᱟᱯᱮ ᱚᱱᱟ ᱠᱚᱨᱮᱱᱟᱜ ᱞᱟᱹᱭ ᱢᱮ ᱦᱟᱜ, ᱱᱚᱛᱮ ᱫᱚ ᱟᱞᱮ ᱥᱮᱱᱟᱜ ᱤᱧ ᱞᱟᱹᱭᱟ ᱪᱮᱫ ᱞᱮᱠᱟ ᱪᱟᱞᱟᱜ ᱠᱟᱱᱟ᱾ ᱵ
ᱟᱪᱪᱷᱟ, ᱟᱞᱮ ᱱᱚᱛᱮ ᱫᱚᱼᱼ ᱪᱟᱞᱟᱣ ᱫᱚ ᱪᱟᱞᱟᱜ ᱠᱟᱱ ᱜᱮᱭᱟ ᱟᱫᱚ ᱠᱤᱪᱷᱩ ᱟᱻ ᱢᱟᱱᱮ ᱯᱷᱮᱢᱮᱞᱤ ᱨᱮ ᱧᱮᱞ ᱧᱟᱢᱚᱜ ᱠᱟᱱᱟ ᱡᱟᱦᱟᱸ ᱟᱭᱚᱵᱟᱵᱟ ᱩᱱᱟᱹᱜ ᱵᱟᱼᱼ ᱠᱚ ᱥᱚᱪᱮᱛᱚᱱᱟ ᱩᱱᱠᱩᱣᱟᱜ ᱯᱷᱮᱢᱮᱞᱤ ᱢᱟᱱᱮ ᱟᱭᱚᱼᱵᱟᱵᱟ ᱢᱟᱛᱟᱞ ᱧᱚᱜ ᱜᱮᱭᱟ ᱠᱤ ᱧᱩ ᱵᱩᱞ ᱧᱩᱼᱼ ᱢᱟᱱᱮ, ᱫᱚᱢᱮᱠᱤᱱ ᱧᱩ ᱵᱟᱲᱟᱭ ᱜᱮᱭᱟ ᱟᱫᱚ ᱚᱱᱠᱟᱱ ᱯᱷᱮᱢᱮᱞᱤ ᱨᱮ ᱧᱮᱞ ᱧᱟᱢᱚᱜ ᱠᱟᱱᱟ ᱡᱮᱼᱼ
ᱟ ᱜᱤᱫᱽᱨᱟᱹ ᱠᱚ ᱟᱹᱰᱤ ᱠᱟᱹᱴᱤᱡ ᱵᱚᱭᱚᱥ ᱠᱷᱚᱱᱟᱜ ᱜᱮ ᱢᱟᱱᱮ ᱢᱟᱫᱽᱫᱷᱚᱢᱤᱠ ᱦᱚᱸ ᱵᱟᱠᱚ ᱮᱢ ᱟᱠᱟᱫᱼᱼ ᱨᱮᱜᱮ ᱯᱟᱲᱦᱟᱜ ᱠᱚᱠᱚ ᱵᱟᱹᱜᱤ ᱪᱟᱵᱟᱭᱮᱫᱟ, ᱠᱤᱝᱵᱟ ᱢᱟᱫᱽᱫᱷᱚᱢᱤᱠ ᱮᱢ ᱯᱚᱨᱮ ᱯᱟᱲᱦᱟᱜ ᱠᱚ ᱵᱟᱹᱜᱤᱭᱮᱫᱟ ᱾ ᱟᱨ ᱱᱚᱜᱼᱱᱚᱝᱠᱟᱼᱼ ᱯᱨᱳᱜᱨᱟᱢ ᱠᱚ ᱫᱚᱢᱮ ᱠᱚ ᱪᱟᱞᱟᱜ ᱠᱟᱱᱟ ᱦᱚᱜᱼᱚ ᱱᱟ ᱠᱚ ᱟᱨ ᱪᱮᱫ ᱟᱞᱮ ᱱᱚᱛᱮ ᱫᱚ ᱫᱚᱢᱮ᱾ ᱫᱚᱢᱮᱜᱮ ᱦᱩᱭ ᱵᱟᱲᱟᱜ ᱠᱟᱱᱟ ᱟᱨ ᱪᱮᱫ᱾
ᱦᱩᱸ ᱟᱫᱚ ᱦᱟᱸ ᱯᱨᱳᱜᱨᱟᱢ ᱠᱚᱢᱟ ᱦᱩᱭᱩᱜ ᱠᱟᱱ ᱜᱮ ᱟᱫᱚ ᱯᱨᱳᱜᱨᱟᱢ ᱠᱚᱢᱟ ᱦᱟᱸᱜ ᱮᱴᱟᱜᱼᱼ ᱦᱮᱸ ᱦᱚᱲᱢᱟ ᱵᱟᱠᱚ ᱠᱚᱨᱟᱣ ᱮᱫᱟ ᱟᱵᱚ ᱥᱚᱢᱟᱡᱽ ᱨᱮᱱ ᱦᱚᱲᱠᱚ ᱠᱚᱨᱟᱣ ᱮᱫᱟ ᱦᱟᱸᱜ᱾ ᱱᱤᱥᱪᱳᱭ ᱟᱠᱚᱨᱮᱱ ᱦᱚᱸ ᱜᱚᱼ ᱵᱟᱵᱟ ᱢᱮᱱᱟᱜ ᱠᱚᱜᱮᱭᱟ ᱟᱫᱚ ᱩᱱᱠᱩ ᱫᱚ ᱪᱮᱫ ᱪᱤᱱᱛᱟᱹ ᱵᱷᱟᱵᱽᱱᱟ ᱠᱟᱼᱼ ᱚᱠᱚᱭ ᱠᱚ ᱠᱚᱨᱟᱣ ᱮᱫᱟ ᱥᱮ ᱚᱱᱟ ᱟᱛᱳ ᱨᱮᱱ ᱠᱮᱞᱟᱵᱽ ᱠᱚᱢᱤᱴᱤ ᱥᱮ ᱚᱠᱚᱭ ᱠᱚ ᱠᱚᱨᱟᱣ ᱮᱫᱟ᱾
ᱦᱩᱸ ᱦᱩᱸ ᱦᱩᱸ᱾ ᱟᱫᱚ ᱱᱟᱸᱜ ᱱᱚᱣᱟ ᱫᱚ ᱞᱟᱹᱭ ᱞᱮᱠᱷᱟᱱ ᱱᱤᱝᱠᱟᱹᱜᱼᱟ ᱡᱮᱼᱼ ᱱᱤᱛᱚᱜ ᱫᱚ ᱚᱱᱮ ᱚᱱᱟ ᱡᱤᱱᱤᱥᱴᱟᱜ ᱥᱟᱯᱳᱨᱴ ᱦᱚᱲ ᱜᱮᱥᱮ ᱢᱟᱱᱮ ᱠᱟᱹᱴᱤᱡ ᱡᱟᱹᱥᱛᱤᱜ ᱟᱠᱚ ᱾
ᱚᱠᱚᱭ ᱦᱚᱸ ᱚᱱᱠᱟ ᱵᱟᱠᱚ ᱪᱤᱱᱛᱟᱹ ᱵᱷᱟᱵᱽᱱᱟᱭᱮᱫᱟ ᱡᱮ᱾ ᱥᱚᱢᱟᱡᱽ ᱵᱮᱯᱟᱨ ᱛᱮᱫᱚ ᱡᱮ ᱱᱚᱣᱟ ᱵᱚᱱᱫᱚ ᱞᱮᱠᱷᱟᱱ ᱫᱚ ᱵᱷᱟᱜᱤᱜᱼᱟ, ᱢᱤᱫᱴᱤᱡᱼᱼ ᱥᱚᱢᱟᱡᱽ ᱨᱮᱱᱟᱜ ᱠᱤᱱᱛᱩ ᱚᱱᱟ ᱫᱚ ᱵᱟᱠᱚ ᱪᱤᱱᱛᱟᱹ ᱵᱷᱟᱲᱱᱟ ᱛᱮ ᱱᱩᱠᱩ ᱠᱚ ᱢᱚᱱᱮᱭᱮᱫᱟ ᱡᱮ ᱦᱮᱸ ᱵᱷᱟᱜᱮ ᱜᱮ ᱪᱟᱹᱞᱩᱜ ᱠᱟᱱᱟ ᱡᱚᱠᱷᱚᱱ ᱵᱷᱟᱜ ᱜᱮ ᱦᱩᱭᱩᱜ ᱠᱟᱱᱟ᱾ ᱦᱳᱭᱛᱳ ᱚᱱᱠᱟ ᱠᱚ ᱪᱤᱱᱛᱟᱹ ᱵᱷᱟᱵᱽᱱᱟᱭᱮᱫᱟ ᱟᱫᱚ ᱦᱟᱸᱜ᱾ ᱚᱱᱟᱫᱚ ᱟᱹᱞᱤᱧ ᱫᱚ ᱩᱱᱟᱹᱜ ᱵᱟᱹᱞᱤᱧ ᱞᱟᱹᱭ ᱫᱟᱲᱮᱭᱟᱜ ᱠᱟᱱᱟ, ᱟᱹᱵᱤᱱ ᱞᱟᱹᱭ ᱵᱤᱱ ᱠᱟᱹᱴᱤᱡ ᱟᱯᱮ ᱚᱱᱛᱮ ᱪᱮᱫ ᱞᱮᱠᱟ ᱪᱟᱞᱟᱜ ᱠᱟᱱᱟ?
ᱟᱞᱮᱥᱮᱱ ᱫᱚ ᱦᱟᱜ ᱯᱨᱳᱜᱨᱟᱢ ᱠᱚᱫᱚ ᱵᱟᱝ ᱦᱩᱭᱩᱜ ᱠᱟᱱᱟ, ᱟᱫᱚ ᱦᱟᱸᱜᱼᱼ ᱞᱟᱦᱟᱛᱮ ᱦᱩᱭᱩᱜ ᱠᱟᱱ ᱛᱟᱦᱮᱸᱫ ᱛᱮᱦᱮᱧ ᱜᱟᱯᱟ ᱫᱚ ᱵᱟᱝ ᱦᱩᱭᱩᱜ ᱠᱟᱱᱟ, ᱟᱫᱚ ᱦᱩᱭᱩᱜᱼᱼ ᱫᱚᱠᱟᱱ ᱨᱮᱦᱚᱸ ᱡᱚᱛᱚ ᱯᱟᱨᱢᱤᱥᱚᱱ ᱦᱟᱛᱟᱣ ᱠᱟᱛᱮ ᱡᱟᱦᱟᱸ ᱨᱮᱠᱚ ᱮᱞᱟᱣᱮᱫ ᱠᱚᱣᱟ᱾ ᱟᱨ ᱮᱞᱟᱣ ᱠᱟᱛᱮᱫ ᱦᱚᱸ ᱚᱱᱠᱟ ᱥᱟᱨᱟ ᱧᱤᱫᱟᱹ ᱫᱚ ᱵᱟᱝᱠᱚ ᱠᱚᱨᱟᱣᱼᱼ ᱟᱠᱟᱱᱟ ᱱᱚᱝᱠᱟ ᱫᱩᱴᱳ ᱟᱹᱭᱩᱵ ᱵᱮᱲᱟ ᱥᱮᱱ ᱠᱷᱚᱱ ᱮᱦᱚᱵ ᱠᱟᱛᱮᱫ ᱱᱚᱱᱛᱮᱼᱼ ᱟᱴᱴᱟ ᱥᱟᱛᱴᱟ ᱢᱚᱫᱫᱷᱮ ᱜᱮ ᱢᱩᱪᱟᱹᱫ ᱠᱚ ᱠᱚᱨᱟᱣ ᱚᱪᱚᱭᱮᱫ ᱠᱚᱣᱟ᱾
ᱟᱪᱪᱷᱟ ᱟᱪᱪᱷᱟ᱾ ᱚ ᱟᱪᱪᱷᱟ ᱜᱚᱝᱠᱮ ᱟᱵᱤᱱᱟᱜ ᱫᱤᱥᱚᱢ ᱫᱚ ᱛᱟᱦᱚᱞᱮ ᱚᱠᱟ ᱥᱮᱫ?
ᱫᱤᱥᱚᱢ ᱫᱮᱱ ᱫᱷᱚ ᱵᱚᱨᱫᱷᱚᱢᱟᱱ ᱯᱟᱲᱟᱜ ᱠᱟᱱᱟ ᱾
ᱚ ᱵᱚᱨᱫᱷᱚᱢᱟᱱ ᱚ ᱟᱪᱪᱷᱟ ᱜᱚᱝᱠᱮ ᱟᱹᱞᱤᱧ ᱢᱟ ᱡᱟᱦᱟᱸ, ᱡᱮ ᱞᱮᱠᱟ ᱞᱤᱧ ᱟᱸᱡᱚᱢ ᱵᱟᱲᱟ ᱟᱠᱟᱫᱟ ᱢᱟᱱᱮ᱾ ᱥᱳᱥᱟᱞ ᱢᱤᱰᱤᱭᱟ ᱠᱚᱨᱮ ᱠᱚᱦᱮ ᱠᱚᱨᱮ ᱞᱚᱦᱮ ᱠᱚᱨᱮ ᱞᱤᱧ ᱧᱮᱞ ᱵᱟᱲᱟ ᱠᱟᱫᱟ ᱡᱮᱼᱼ ᱚ ᱵᱚᱨᱫᱷᱚᱢᱟᱱ ᱥᱮᱫ ᱠᱷᱚᱱᱟᱜ ᱜᱮ ᱡᱟᱹᱥᱛᱤ ᱚᱱᱠᱟᱱ ᱵᱷᱤᱰᱭᱳ ᱠᱚ ᱦᱤᱡᱩᱜ ᱜᱮᱭᱟ ᱢᱟᱱᱮ᱾ ᱵᱚᱨᱫᱷᱚᱢᱟᱱ ᱰᱤᱥᱴᱤᱠ ᱠᱚᱨᱮᱱᱟᱜ ᱜᱮ, ᱚᱱᱠᱟ ᱯᱨᱳᱜᱨᱟᱢ ᱨᱮᱱᱟᱜ ᱵᱷᱤᱰᱭᱳ ᱠᱚᱼᱼ ᱠᱚ ᱡᱟᱥᱛᱤ ᱦᱤᱡᱩᱜ ᱜᱮᱭᱟ ᱧᱮᱞ ᱵᱟᱲᱟ ᱠᱟᱫᱟ ᱛᱚ ᱟᱹᱞᱤᱧ ᱞᱤᱧ ᱢᱚᱱᱮ ᱜᱮᱭᱟ ᱛᱚ ᱚᱱᱼᱼ ᱚᱱᱛᱮ ᱨᱮᱜᱮ ᱫᱚ ᱡᱟᱹᱥᱛᱤ ᱯᱨᱳᱜᱨᱟᱢ ᱠᱚ ᱦᱩᱭ ᱵᱟᱲᱟᱜᱼᱟ ᱾
ᱦᱩᱸ ᱦᱩᱸ ᱵᱚᱨᱫᱷᱚᱢᱟᱱ ᱨᱮᱫᱚ ᱦᱟᱸᱜ ᱤᱧ ᱱᱤᱛᱚᱜ ᱡᱟᱦᱟᱸ ᱴᱚᱴᱷᱟ ᱥᱮᱫ ᱨᱮ ᱢᱤᱱᱟᱹᱧᱟ᱾ ᱡᱟᱦᱟᱸ ᱡᱟᱭᱜᱟ ᱥᱮᱜ ᱨᱮ ᱦᱟᱜ ᱟᱫᱚ ᱡᱟᱦᱟᱸ ᱡᱟᱹᱥᱛᱤ ᱦᱩᱭᱩᱜ ᱠᱟᱱᱟ ᱚᱱᱟ ᱫᱚ ᱦᱟᱸᱜ ᱱᱚᱱᱛᱮ ᱯᱟᱲᱟᱜ ᱠᱟᱱᱟ ᱦᱩᱜᱽᱞᱤ ᱯᱟᱦᱴᱟ ᱥᱮᱫ ᱡᱟᱦᱟᱸ ᱯᱟᱲᱟᱜ ᱠᱟᱱᱟ ᱦᱩᱜᱽᱞᱤ ᱫᱷᱟᱨᱮ ᱨᱮᱱᱟᱜ ᱮ ᱵᱚᱨᱫᱷᱚᱢᱟᱱ ᱡᱩᱫᱤ ᱡᱟᱦᱟᱸ ᱛᱤᱥᱮᱢ ᱦᱮᱡ ᱵᱟᱲᱟ ᱟᱠᱟᱱ ᱠᱷᱟᱱ ᱴᱮᱥᱮᱱ ᱛᱟᱞᱮ ᱚᱱᱟ ᱴᱮᱥᱚᱱ ᱠᱷᱚᱱ ᱦᱟᱱᱛᱮ ᱡᱟᱦᱟᱸ ᱪᱟᱞᱟᱣ ᱮᱱᱟ ᱢᱮᱱ ᱞᱟᱭᱤᱱ ᱠᱳᱴ ᱞᱟᱭᱤᱱ
ᱦᱮᱸ ᱦᱮᱸ
ᱚᱱᱟ ᱚᱱᱟ ᱠᱚ ᱡᱟᱭᱜᱟ ᱠᱚᱨᱮ ᱫᱚ ᱦᱟᱸᱜ ᱡᱟᱹᱥᱛᱤ ᱦᱩᱭᱩᱜ ᱠᱟᱱᱟ ᱟᱫᱚ ᱟᱞᱮ ᱱᱤᱭᱟᱹ ᱯᱟᱦᱴᱟ ᱫᱚ ᱦᱟᱸᱜ ᱚᱱᱠᱟ ᱵᱟᱝ ᱦᱩᱭᱩᱜ ᱠᱟᱱᱟ ᱟᱨ ᱵᱟᱝ ᱠᱚ ᱮᱞᱟᱣ ᱮᱫ ᱠᱚᱣᱟ ᱟᱫᱚ ᱡᱩᱫᱤ ᱡᱟᱦᱟᱸᱭ ᱵᱚᱨᱫᱷᱚᱢᱟᱱ ᱨᱮᱭᱟᱜ ᱠᱟᱛᱷᱟᱭ ᱟᱸᱡᱚᱢ ᱟᱠᱟᱫ ᱠᱷᱟᱡ ᱫᱚ ᱩᱱᱤ ᱫᱚ ᱦᱟᱸᱜ ᱦᱟᱱᱛᱮ ᱱᱟᱜ ᱠᱟᱛᱷᱟ ᱠᱟᱛᱷᱟ ᱜᱮ ᱟᱡᱚᱢ ᱠᱟᱫᱟ ᱚᱱᱟ ᱠᱩ ᱠᱚᱨᱮ ᱡᱟᱦᱟᱸ ᱠᱩ ᱠᱚᱨᱟᱣ ᱮᱫᱟ
ᱚ ᱦᱳᱭ ᱦᱳᱭ ᱦᱳᱭ ᱟᱹᱞᱤᱧ ᱦᱚᱸ ᱫᱚ ᱵᱷᱟᱜᱮ ᱞᱮᱠᱟ ᱫᱚ ᱱᱟᱦᱟᱸᱜ ᱵᱟᱹᱞᱤᱧ ᱵᱟᱲᱟᱭᱟ ᱚᱠᱟ ᱥᱮᱫ ᱱᱟᱜ ᱦᱩᱭᱩᱜ ᱠᱟᱱᱟ ᱱᱟᱜ ᱟᱫᱚ ᱵᱚᱨᱫᱷᱚᱢᱟᱱ ᱰᱤᱥᱴᱤᱠ ᱜᱮ ᱟᱸᱡᱚᱢ ᱵᱟᱲᱟ ᱦᱩᱭ ᱠᱟᱱᱟ ᱛᱚ ᱱᱟᱜ
ᱦᱩ ᱟᱫᱚ ᱵᱚᱨᱫᱷᱚᱢᱟᱱ ᱰᱤᱥᱴᱤᱠ ᱵᱮᱜᱚᱨ ᱢᱟ ᱚᱱᱛᱮ ᱢᱮᱫᱽᱱᱤᱯᱩᱨ ᱛᱟᱨᱯᱚᱨ ᱱᱚᱱᱛᱮ ᱮᱴᱟᱜ ᱮᱴᱟᱜ ᱡᱟᱭᱜᱟ ᱠᱚᱦᱚᱸ ᱧᱮᱞ ᱟᱠᱟᱫ ᱠᱚᱣᱟ ᱮᱱᱮᱡ ᱠᱟᱱ ᱜᱮᱭᱟ
ᱦᱳᱭ ᱦᱳᱭ ᱦᱳᱭ ᱦᱳᱭ ᱦᱳᱭ ᱦᱳᱭ ᱱᱚᱣᱟ ᱢᱮᱫᱱᱤᱯᱩᱨ ᱰᱤᱥᱴᱤᱠ ᱨᱮᱦᱚᱸ ᱫᱚᱢᱮ ᱜᱮ ᱦᱩᱭᱩᱜ ᱜᱮᱭᱟ ᱢᱮᱫᱱᱤ ᱯᱩᱨ ᱵᱚᱨᱫᱷᱚᱢᱟᱱ ᱦᱚᱜᱼᱚ ᱱᱚᱣᱟ ᱠᱚᱨᱮ ᱟᱹᱞᱤᱧ ᱟᱹᱞᱤᱧ ᱦᱚᱸ ᱱᱚᱣᱟ ᱠᱚᱨᱮ ᱜᱮᱞᱤᱧ ᱧᱮᱞ ᱵᱟᱲᱟ ᱟᱠᱟᱫᱟ ᱟᱨ ᱪᱮᱫ ᱦᱩᱸ
ᱟᱫᱚ ᱱᱤᱭᱟᱹ ᱫᱚ ᱦᱟᱸᱜ ᱡᱚᱛᱚ ᱠᱷᱚᱱ ᱟᱵᱚ ᱥᱚᱢᱟᱡᱽ ᱨᱮᱱ ᱦᱚᱲ ᱵᱟᱠᱚ ᱵᱩᱡᱷᱟᱹᱣᱟ ᱛᱚᱛᱚ ᱠᱷᱚᱱ ᱫᱚ ᱦᱟᱸᱜ ᱱᱤᱭᱟᱹ ᱫᱚ ᱵᱟᱝ ᱠᱚ ᱵᱚᱱᱫᱚᱭᱟ ᱟᱫᱚᱧ ᱢᱚᱱᱮ ᱤᱧ ᱫᱚ ᱦᱟᱸᱜ ᱦᱮᱸ ᱡᱟᱦᱟᱸ ᱡᱟᱭᱜᱟ ᱨᱮ ᱦᱩᱭᱩᱜ ᱠᱟᱱᱟ ᱱᱤᱥᱥᱳᱭ ᱚᱸᱰᱮ ᱵᱷᱟᱹᱜᱤ ᱦᱚᱲ ᱦᱚᱸ ᱢᱮᱱᱟᱜ ᱠᱚᱣᱟ ᱡᱟᱦᱟᱸᱭ ᱚᱱᱟ ᱵᱤᱨᱩᱫ ᱞᱟᱹᱲᱦᱟᱹᱭ ᱠᱟᱱᱟ ᱥᱮ ᱚᱱᱟ ᱜᱩᱨᱩᱯ ᱨᱮ ᱵᱟᱭ ᱠᱩᱥᱤᱭᱟᱜ ᱠᱟᱱᱟ ᱟᱫᱚ ᱚᱱᱠᱟᱱ ᱦᱚᱲ ᱡᱩᱴ ᱠᱟᱛᱮᱜ ᱜᱮ ᱚᱱᱟ ᱫᱚ ᱵᱚᱱᱫᱚᱭ ᱦᱩᱪᱩ ᱦᱩᱭᱩᱜᱼᱟ ᱟᱫᱚ ᱱᱤᱭᱟᱹ ᱠᱚ ᱡᱮᱢᱚᱱ ᱦᱚᱜᱼᱚ ᱱᱚᱝᱠᱟ ᱦᱩᱭ ᱠᱟᱱᱟ᱾ ᱡᱚᱛᱚ ᱦᱚᱲ ᱡᱩᱛ ᱠᱟᱛᱮ ᱡᱟᱦᱟᱸᱭ ᱠᱚ ᱦᱚᱭᱛᱚ ᱚᱱᱟ ᱵᱤᱨᱩᱫᱨᱮ ᱚᱱᱟᱠᱚ ᱡᱚᱛᱚ ᱦᱚᱲ ᱡᱩᱛ ᱠᱟᱛᱮ ᱛᱟᱨᱯᱚᱨᱮ ᱚᱰᱮ ᱩᱱᱠᱩ ᱵᱚᱱᱫᱚ ᱪᱩᱠᱩ ᱦᱩᱭᱩᱜ
ᱦᱳᱭ
ᱟᱪᱪᱷᱟ ᱜᱚᱢᱠᱮ ᱟᱵᱤᱱ ᱫᱚ ᱱᱤᱛᱚᱜ ᱫᱚ ᱛᱟᱦᱚᱸ ᱞᱮ ᱪᱮᱜ ᱠᱚᱵᱤᱱ ᱪᱤᱠᱟᱹ ᱵᱟᱲᱟᱭ ᱜᱮᱭᱟ
ᱱᱤᱛᱚᱜ ᱫᱚ ᱚᱲᱟᱜ ᱠᱚᱨᱮ ᱜᱮ ᱠᱟᱹᱢᱤ ᱪᱟᱥ ᱵᱟᱥ ᱠᱚ
ᱚ ᱫᱚ ᱚᱞᱚᱜ ᱯᱟᱲᱦᱟᱣ ᱫᱚ ᱛᱤᱱᱟᱹᱜ ᱵᱤᱱ ᱚᱞᱚᱜ ᱯᱟᱲᱦᱟᱣ ᱟᱠᱟᱱᱟ
ᱚᱞᱚᱜ ᱯᱟᱲᱦᱟᱜ ᱫᱚ ᱩᱱᱟᱹᱜ ᱵᱟᱝ ᱦᱩᱭ ᱠᱟᱱᱟ ᱠᱚᱞᱮᱡ ᱦᱟᱹᱵᱤᱡ ᱜᱮ ᱦᱩᱭ ᱠᱟᱱᱟ᱾
ᱟᱪᱪᱷᱟ ᱟᱪᱪᱷᱟ ᱦᱮ ᱦᱩᱸᱻ
ᱚᱞ ᱯᱟᱲᱦᱟᱣ ᱢᱟ ᱫᱚᱨᱠᱟᱨ ᱠᱟᱱ ᱜᱮᱭᱟ ᱟᱫᱚ ᱱᱤᱛᱚᱜ ᱡᱩᱜᱽ ᱨᱮ ᱫᱚ ᱦᱟᱸᱜ ᱚᱞ ᱯᱟᱲᱟᱣ ᱥᱟᱶ ᱥᱟᱶ ᱛᱮ ᱮᱴᱟᱜ ᱡᱟᱦᱟᱸ ᱢᱮᱱᱟᱜ ᱟᱠᱟᱫ ᱤᱥᱠᱤᱞ ᱠᱚ᱾ ᱡᱟᱦᱟᱸ ᱠᱟᱹᱢᱤ ᱠᱚ ᱡᱟᱦᱟᱸ ᱥᱮᱬᱟ ᱫᱚᱨᱠᱟᱨ ᱠᱟᱱᱟ᱾ ᱡᱩᱫᱤ ᱚᱞ ᱯᱟᱲᱦᱟᱣ ᱢᱚᱛᱚ ᱛᱮᱦᱚᱸ ᱵᱟᱝ ᱜᱟᱱᱚᱜ ᱠᱟᱱᱟ᱾ ᱟᱫᱚ ᱮᱴᱟᱜ ᱮᱴᱟᱜ ᱠᱤᱞ ᱠᱚ ᱥᱮᱬᱟ ᱠᱟᱜ ᱠᱟᱱ ᱠᱷᱟᱡ ᱛᱟᱦᱚᱸ ᱞᱮ ᱦᱟᱜ ᱠᱟᱹᱢᱤ ᱧᱟᱢ ᱨᱮᱫᱚ ᱟᱹᱰᱤ ᱟᱜᱞᱟ ᱟᱞᱜᱟ ᱜᱮ ᱦᱩᱭ ᱜᱚᱫᱚᱜᱼᱟ᱾
ᱮᱠᱫᱚᱢ ᱮᱠᱫᱚᱢ ᱱᱚᱣᱟ ᱫᱚ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱫᱟ ᱜᱚᱢᱠᱮ
ᱟᱫᱚ ᱟᱵᱚ ᱚᱞ ᱯᱟᱲᱦᱟᱣ ᱜᱤᱫᱽᱨᱟᱹ ᱫᱚ ᱦᱟᱸᱜ ᱟᱵᱚ ᱱᱤᱛᱚᱜ ᱥᱚᱢᱟᱡᱽ ᱨᱮ ᱫᱚ ᱜᱟᱭᱤᱰ ᱨᱮᱭᱟᱜ ᱟᱹᱰᱤ ᱟᱸᱴ ᱜᱮ ᱚᱵᱷᱟᱵ ᱢᱮᱱᱟᱜᱼᱟ᱾
ᱦᱮᱸ
ᱡᱮᱦᱮᱛᱩ ᱚᱱᱟ ᱤᱧ ᱯᱷᱹᱮᱥ ᱠᱟᱫᱟ ᱚᱱᱟ ᱜᱤ ᱜᱟᱭᱤᱴ ᱴᱷᱤᱠ ᱴᱷᱟᱠ ᱢᱚᱸᱡᱽ ᱛᱮ ᱵᱟᱹᱧ ᱧᱟᱢ ᱠᱟᱫᱟ᱾ ᱟᱫᱚᱧ ᱢᱮᱱ ᱮᱫᱟ ᱜᱟᱭᱤᱰ ᱨᱮᱭᱟᱜ ᱫᱚ ᱟᱹᱰᱤ ᱜᱟᱡ ᱜᱮ ᱟᱵᱚᱣᱟᱜ ᱚᱵᱷᱟᱵ ᱢᱮᱱᱟᱜᱼᱟ᱾ ᱟᱵᱚ ᱥᱚᱢᱟᱡᱽ ᱨᱮ ᱡᱟᱦᱟᱸᱭ ᱜᱟᱭᱤᱰ ᱢᱮᱭᱟ ᱢᱚᱡ ᱛᱮ ᱞᱟᱹᱭ ᱟᱢᱟ ᱚᱞ ᱯᱟᱲᱦᱟᱣ ᱦᱚᱪᱚ ᱜᱮ ᱠᱚᱨᱟᱣ ᱦᱩᱭᱩᱜᱼᱟ ᱵᱟᱝ ᱠᱚᱨᱟᱣ ᱦᱩᱭᱩᱜᱼᱟ᱾
ᱦᱮᱸ
ᱡᱟᱦᱟᱸᱭ ᱦᱚᱭ ᱛᱚ ᱜᱟᱭᱤᱰ ᱴᱷᱤᱠ ᱴᱷᱟᱠ ᱮ ᱧᱟᱢ ᱮᱫᱟ ᱩᱱᱤ ᱫᱚ ᱵᱷᱟᱹᱜᱤ ᱰᱟᱦᱟᱨ ᱛᱮᱜᱮ ᱵᱷᱟᱜᱤ ᱢᱚᱸᱡᱽ ᱛᱮᱜᱮ ᱯᱟᱲᱦᱟᱜ ᱠᱟᱱᱟᱭ
ᱦᱳᱭ ᱦᱳᱭ
ᱛᱤᱱᱟᱹᱜ ᱟᱸᱴ ᱚᱞ ᱯᱟᱲᱦᱟᱣ
ᱟᱹᱞᱤᱧ ᱫᱚ ᱜᱚᱝᱠᱮ ᱦᱥᱭ ᱱᱤᱛᱚᱜ ᱫᱚ ᱯᱟᱲᱦᱟᱜ ᱠᱟᱱ ᱜᱮᱭᱟ ᱞᱤᱧ ᱱᱤᱛᱚᱜ ᱫᱚ ᱟᱹᱞᱤᱧᱟᱜ ᱟ ᱠᱚᱞᱮᱡᱽ ᱨᱮᱜᱮ ᱯᱷᱳᱨᱛᱷ ᱤᱭᱟᱨ ᱪᱟᱞᱟᱜ ᱠᱟᱱᱟ ᱟᱨ ᱪᱮᱫ?
ᱚᱸᱻ ᱟᱵᱮᱱ ᱜᱮ ᱯᱟᱞᱮᱱ ᱛᱟᱦᱚᱞᱮ‌ ᱠᱚᱞᱮᱪ‌ ᱥᱮᱢᱮᱼᱼ ᱴᱟᱨ ᱫᱚ ᱛᱤᱱᱟᱹᱜ ᱟᱱᱟ ᱥᱤᱠᱥ ᱚ ᱪᱷᱚᱴᱤ ᱜᱤ ᱥᱮ ᱛᱤᱱᱟᱹᱜ ᱢᱮᱱᱟᱜ ᱟᱠᱟᱫᱟ?
ᱥᱮᱢᱤᱥᱴᱟᱨ ᱢᱟ ᱱᱮᱛᱟᱨ ᱢᱟᱼᱼ ᱟᱞᱮ ᱵᱮᱪ ᱠᱷᱚᱱᱟᱜ ᱚ ᱟᱞᱮ ᱜᱮ ᱯᱩᱭᱞᱩ ᱵᱮᱪ ᱠᱟᱱᱟ ᱞᱮ ᱚ ᱯᱷᱚ ᱪᱟᱨ ᱵᱚᱪᱷᱚᱨ ᱨᱮᱱᱟᱜ ᱜᱚ ᱠᱚᱨᱟᱣ ᱠᱟᱫᱟ ᱡᱚᱠᱼᱼ ᱠᱷᱚᱱ ᱠᱷᱚᱱᱟᱜ ᱟᱞᱮ‌ᱫᱥ ᱯᱩᱭᱞᱩ ᱵᱮᱪ ᱠᱟᱱᱟ ᱞᱮ ᱛᱚ ᱟᱞᱮ ᱭᱟᱜ ᱫᱚ ᱱᱤᱛᱚᱜ ᱫᱚ ᱪᱟᱞᱟᱜ ᱠᱟᱱᱟ ᱥᱤᱠᱥ ᱥᱮᱢᱤᱥᱼᱼ ᱮ ᱮᱣᱮ ᱥᱳᱨᱤ ᱥᱮᱵᱮᱱ ᱥᱮᱢᱮᱥᱴᱟᱨ᱾
ᱚᱻ ᱟᱞᱮ ᱩᱱ ᱚᱠᱛᱚ ᱨᱮ ᱢᱟ ᱟᱸᱼᱼ ᱪᱷᱚᱴᱤ ᱛᱟᱦᱮᱸ ᱠᱟᱱᱟ ᱥᱤᱠᱥ‌ ᱥᱮᱢᱮᱥᱴᱟᱨ‌ ᱨᱮᱜᱮ ᱢᱩᱪᱟᱹᱫᱚᱜ ᱠᱟᱱ ᱛᱟᱦᱮᱱᱟ᱾ ᱚᱱᱟ ᱫᱚ ᱟᱸ ᱟᱴ ᱴᱤ ᱦᱩᱭᱩᱜ ᱠᱟᱱᱟ ᱥᱮ ᱥᱮᱢᱮᱥᱴᱟᱨ ᱥᱮ ᱪᱮᱫ ᱞᱮᱠᱟ?
ᱦᱚᱭ ᱦᱚᱭ ᱟᱴ ᱴᱤᱭ ᱠᱟᱱᱟ ᱱᱤᱛᱚᱜ ᱫᱚ᱾
ᱦᱩᱸ᱾ ᱟᱨ ᱛᱟᱞᱦᱮ ᱚᱱᱟ ᱠᱚᱨᱮ ᱟᱯᱮ ᱪᱮᱜ ᱞᱮᱠᱟ ᱱᱤᱭᱟᱹ ᱵᱟᱨ ᱢᱟᱫᱽᱫᱷᱚᱢᱤᱠ ᱮᱠ ᱠᱭᱥ ᱠᱩ ᱠᱩ ᱮᱢ ᱵᱟᱲᱟ ᱠᱮᱜ-ᱟ ᱥᱮ ᱜᱟ ᱯᱟᱨᱥᱮᱱ ᱴᱮᱪ? ᱛᱚ ᱯᱟᱥ ᱵᱟᱲᱟ ᱠᱮᱫᱟ ᱠᱚ ᱥᱮ ᱵᱟᱝ ᱟᱛᱚ ᱨᱮᱱ ᱡᱟᱦᱟᱸᱭ ᱠᱚ ᱮᱢ ᱠᱟᱜ-ᱟ ᱜᱤᱫᱽᱨᱟᱹ ᱠᱩ?
ᱦᱩᱸ ᱟᱞᱮ ᱚᱱᱟ ᱠᱚ ᱨᱮᱼᱼ ᱛᱚ ᱟᱞᱮ ᱟᱹᱛᱩ ᱨᱮᱱᱟᱜ ᱡᱩᱫᱤ ᱠᱟᱛᱷᱟ ᱠᱩᱧ ᱞᱟᱹᱭᱟ ᱢᱟᱱᱮ ᱟᱞᱮ ᱟᱛᱩ ᱨᱮᱫᱚ ᱧᱮᱞ ᱵᱟᱲᱟ ᱠᱟᱱᱟᱼᱼ ᱟ ᱡᱮ ᱡᱟᱹᱥᱛᱤ ᱯᱟᱲᱦᱟᱣ ᱫᱚ ᱮᱠᱪᱩᱞᱤ ᱮᱸᱜ ᱤᱧ ᱜᱤᱧᱼᱼ ᱯᱟᱲᱦᱟᱣ ᱟᱠᱟᱱᱟ ᱱᱟᱦᱟᱸᱜ ᱟᱫᱚ ᱩᱱᱟᱹᱜ ᱴᱟᱜ ᱫᱚ ᱠᱚᱞᱮᱡᱽ ᱞᱮᱵᱮᱞ ᱫᱚ ᱚᱠᱚᱭ ᱦᱚᱸ ᱵᱟᱠᱚ ᱞᱮᱵᱮᱫ ᱫᱟᱲᱮᱭ ᱠᱟᱫᱟ ᱡᱷᱚᱛᱼᱼ ᱛᱚ ᱱᱤᱝᱠᱟᱹ ᱢᱟᱫᱽᱫᱷᱚᱢᱤᱠ ᱠᱚᱨᱮ ᱠᱚ ᱯᱷᱮᱞ ᱵᱟᱲᱟ ᱟᱠᱟᱫᱟ ᱛᱚ ᱟᱞᱮ ᱟᱛᱩ ᱨᱮᱫᱚ ᱱᱚᱜ ᱚᱱᱟ ᱤᱭᱟᱹᱼᱼ ᱴᱟᱜ ᱥᱮ ᱜᱟᱭᱤᱰ ᱮᱴᱟᱜ ᱟᱭᱳᱼᱵᱟᱵᱟ ᱣᱟᱜ ᱡᱟᱦᱟᱸ ᱜᱟᱭᱤᱰ ᱚᱱᱟᱜᱼᱼ ᱴᱟᱜ ᱯᱩᱨᱟᱹ ᱜᱮ ᱢᱟᱱᱮ ᱟᱰᱤ ᱛᱮᱫ ᱜᱮ ᱚᱵᱷᱟᱵᱽ ᱜᱮᱭᱟ ᱟᱨ ᱪᱮᱫ᱾ ᱠᱷᱩᱵ ᱠᱚᱢ ᱜᱤᱫᱟᱹ ᱱᱤᱝᱠᱟᱹ ᱧᱮᱞ ᱞᱟᱠᱟᱱᱟ ᱡᱮ ᱮᱸ ᱡᱟᱦᱟᱸᱭ ᱢᱟᱫᱽᱫᱷᱚᱢᱤᱠ ᱠᱚ ᱯᱟᱥ ᱫᱟᱲᱮᱭ ᱠᱟᱫᱟ, ᱠᱷᱩᱵ ᱠᱚᱢ᱾ ᱩᱸ ᱯᱮ ᱯᱩᱱ ᱦᱚᱲ ᱢᱮᱱᱟᱜ ᱠᱚᱣᱟ ᱩᱱᱟᱹᱜ ᱜᱟᱱ ᱜᱤᱫᱽᱨᱟᱹ ᱨᱮ ᱛᱚᱵᱩ ᱨᱮᱦᱚᱸ ᱟᱫᱚ ᱩᱱᱠᱩ ᱛᱚᱵᱩ ᱟᱨᱚ ᱮᱭᱴᱼᱼ ᱪᱮᱥ ᱦᱚᱸ ᱵᱟᱠᱚ ᱮᱢ ᱠᱟᱫᱟ ᱤᱱᱟᱹ ᱞᱟᱦᱟ ᱨᱮᱜᱮ ᱡᱟᱶᱟᱭ ᱪᱟᱵᱟᱣ ᱟᱠᱟᱱᱟ ᱠᱩᱲᱤ ᱜᱤᱫᱽᱨᱟᱹ ᱠᱚᱫᱚ ᱟᱨ ᱠᱚᱲᱟ ᱜᱤᱫᱽᱨᱟᱹ ᱠᱚᱫᱚ ᱚᱻ ᱢᱤᱫᱴᱤᱡ ᱵᱟᱨᱭᱟ ᱠᱚ ᱯᱟᱥ ᱞᱮᱫ ᱨᱮᱦᱚᱸ ᱠᱚᱞᱮᱡᱽ ᱠᱚᱨᱮ ᱫᱚ ᱵᱟᱠᱚ ᱵᱷᱚᱨᱛᱤ ᱫᱟᱲᱮᱭ ᱠᱟᱱᱟ ᱮᱻ
ᱟᱫᱚ ᱧᱤᱛᱚᱜ ᱫᱚ ᱮᱻ ᱟᱸᱜ ᱟᱭᱳ ᱵᱟᱵᱟ ᱥᱮ ᱜᱟᱸᱨᱼᱼ ᱜᱟᱨᱡᱮᱱ ᱵᱩᱡᱷᱟᱹᱣ ᱫᱚ ᱢᱤᱫᱴᱮᱱ ᱜᱮ ᱢᱮᱱᱟᱜ-ᱟ ᱱᱤᱛᱚᱜ ᱢᱟ ᱥᱚᱨᱠᱟᱨ ᱦᱟᱸᱜ ᱟᱭᱢᱟ ᱞᱮᱠᱟ ᱱᱟᱜ ᱯᱷᱚᱨᱚᱢ ᱠᱚᱭ ᱯᱷᱤᱞᱟᱯ ᱪᱩᱜ ᱠᱟᱱᱟ᱾ ᱟᱭᱢᱟ ᱞᱮᱠᱟᱱᱟᱜ ᱥᱩᱡᱳᱜᱽ ᱥᱩᱵᱤᱫᱷᱟ ᱡᱩᱫᱤ ᱴᱷᱤᱠ ᱴᱷᱟᱠ ᱡᱩᱫᱤ ᱵᱟᱢ ᱯᱟᱲᱟᱜᱼᱟ ᱛᱟᱦᱚᱞᱮ ᱚᱱᱟ ᱠᱚ ᱵᱟᱢ ᱤᱭᱟᱹ ᱫᱟᱲᱮᱭᱟᱜᱼᱟ᱾ ᱵᱟᱢ ᱧᱟᱢᱟ ᱵᱟᱢ ᱦᱟᱢᱮᱴ ᱫᱟᱲᱮᱭᱟᱜ-ᱟ ᱟᱫᱚ ᱜᱟᱨᱡᱮᱫ ᱫᱚ ᱱᱚᱝᱠᱟ ᱵᱷᱟᱵᱽ ᱛᱮ ᱵᱩᱡᱷᱟᱹᱣ ᱠᱚ ᱦᱩᱭᱩᱜ-ᱟ ᱡᱮᱼᱼ ᱱᱤᱛᱚᱜ ᱦᱟᱸᱜ ᱚᱞᱯᱚ ᱵᱟᱢ ᱠᱚᱨᱟᱣ ᱞᱮᱠᱟᱡ ᱛᱟᱦᱚᱞᱮ ᱜᱤᱫᱽᱨᱟᱹ ᱦᱚᱸ ᱢᱚᱸᱡᱽ ᱛᱮᱚ ᱵᱟᱭ ᱵᱩᱡ ᱫᱟᱲᱮᱭᱟ ᱛᱟᱢᱟ᱾ ᱟᱢ ᱱᱤᱛᱚᱜ ᱡᱮ ᱦᱮᱛᱩ ᱦᱟᱱᱛᱮ ᱱᱟᱛᱮᱢ ᱫᱟᱹᱨ ᱵᱟᱲᱟᱭ ᱠᱟᱱᱟ ᱯᱷᱚᱨᱚᱢ ᱯᱷᱤᱞᱟᱯ ᱞᱟᱹᱜᱤᱫ ᱪᱟᱞᱟᱜ ᱠᱟᱱᱟᱢ ᱟᱸᱰᱮ ᱞᱟᱭᱤᱱ ᱮᱫᱟᱢᱼᱼ ᱞᱟᱭᱤᱱ ᱛᱮᱝᱜᱩ ᱠᱟᱛᱮ ᱯᱷᱚᱨᱚᱢ ᱯᱷᱮᱞᱟᱯ ᱮᱫᱟ ᱥᱮᱼᱼ ᱥᱮ ᱡᱟᱦᱟᱸ ᱱᱟᱜ ᱜᱮ ᱫᱚᱨᱠᱟᱨ ᱴᱟᱜ ᱦᱚᱲ‌ ᱴᱷᱮᱡ ᱪᱟᱞᱟᱣ ᱠᱟᱛᱮᱜ ᱚᱱᱟ ᱠᱚᱨᱟᱣ ᱦᱩᱭᱩᱜ ᱠᱟᱱ ᱛᱟᱢᱟ ᱢᱮᱱᱠᱷᱟᱱ ᱟᱢ ᱨᱮᱱ ᱜᱤᱫᱽᱨᱟᱹ ᱫᱚ ᱚᱞᱼᱼ ᱟ ᱛᱟᱦᱚᱞᱮ ᱩᱱᱤ ᱫᱚ ᱦᱟᱸᱜ ᱟᱭᱟᱜ ᱟᱢ ᱞᱮᱠᱟ ᱚᱱᱠᱟ ᱫᱟᱹᱲ ᱵᱟᱲᱟᱭ ᱫᱚ ᱵᱟᱝ ᱦᱩᱭᱩᱜ ᱛᱟᱭᱟ᱾ ᱥᱩᱫᱩ ᱚᱞ ᱯᱟᱲᱦᱟᱣ ᱠᱟᱛᱮᱜ ᱪᱟᱹᱠᱨᱤ ᱧᱟᱢ ᱞᱟᱹᱜᱤᱫ ᱜᱮ ᱯᱟᱲᱦᱟᱜ ᱠᱟᱱᱟ ᱠᱚ ᱦᱟᱸᱜ ᱚᱱᱟ ᱱᱤᱭᱟᱹ ᱫᱚ ᱵᱟᱝ ᱠᱟᱱᱟ᱾
ᱦᱩᱸ᱾
ᱚᱱᱠᱟ ᱵᱷᱟᱵᱛᱮ ᱦᱟᱸᱜ ᱡᱟᱦᱟᱸᱭ ᱠᱚ ᱟᱢ ᱴᱷᱮᱱ ᱠᱚ ᱦᱤᱡᱩᱜ-ᱟ ᱡᱟᱦᱟᱸᱭ ᱟᱢ ᱡᱮ ᱛᱩ ᱚᱞ ᱯᱟᱲᱦᱟᱣ ᱠᱟᱫᱟ ᱚᱲᱟᱜ ᱟᱼᱼ ᱯᱮ‌ ᱟᱛᱩ ᱨᱮ ᱥᱮ ᱡᱟᱦᱟᱸ ᱱᱟᱜ ᱠᱩᱼᱼ ᱠᱚ ᱵᱩᱡᱷ ᱠᱷᱟᱡ ᱱᱤᱥᱪᱚᱭ ᱠᱚ ᱦᱟᱹᱡᱩᱜ ᱜᱮᱭᱟ ᱟᱢ ᱴᱷᱮ ᱵᱟᱹᱵᱩ ᱞᱟᱹᱭ ᱞᱮᱢ ᱱᱚᱶᱟ ᱪᱮᱫ ᱞᱮᱠᱟ ᱠᱚᱨᱟᱣ ᱥᱮ ᱵᱟᱝ ᱦᱩᱭᱩᱜ-ᱟ ᱪᱮ ᱚᱱᱟ ᱠᱚ ᱞᱟᱹᱭᱟ ᱠᱚ ᱟᱯᱮ ᱟᱛᱩ ᱨᱮ ᱛᱟᱦᱚᱞᱮ ᱢᱚᱴᱟ ᱢᱩᱼᱼ ᱡᱟᱦᱟᱸ ᱱᱟᱜ ᱠᱚ ᱵᱩᱡᱷᱟᱹᱣᱟ ᱡᱟᱦᱟᱸ ᱴᱷᱤᱠ ᱜᱮ ᱞᱟᱹᱭ ᱫᱟ ᱢᱮᱱ ᱛᱮ᱾
ᱦᱚᱭ ᱦᱚᱭ ᱦᱚᱭ᱾
ᱥᱚᱨᱟᱼᱥᱚᱨᱤ ᱟᱢ ᱢᱮᱛᱟ ᱠᱚᱣᱟ ᱡᱮ ᱚᱞ ᱯᱟᱲᱦᱟᱣ‌ ᱠᱩᱯᱮ‌ ᱜᱤᱫᱽᱨᱟᱹ ᱫᱚ ᱛᱟᱦᱞᱮ‌ ᱟᱢᱟᱜ ᱫᱚ ᱠᱟᱛᱷᱟ ᱚᱱᱟᱼᱼ ᱦᱟᱛᱟᱣ ᱨᱮᱠᱚ ᱱᱤᱛᱚᱜ ᱵᱷᱟᱜᱤ ᱢᱚᱡᱽᱛᱮᱫ ᱵᱟᱝ ᱠᱚ ᱦᱟᱛᱟᱣᱟ᱾
ᱦᱩᱸ᱾
ᱟᱫᱚ ᱱᱚᱝᱠᱟ ᱠᱟᱛᱮᱜ ᱢᱮᱛᱟ ᱠᱚ ᱠᱷᱟᱡ ᱛᱟᱦᱚᱞᱮ ᱩᱱᱠᱩ ᱦᱚᱸ ᱠᱚ ᱪᱤᱱᱛᱟᱹ ᱧᱚᱜᱚ ᱜᱮᱭᱟ ᱦᱮᱸ ᱴᱷᱤᱠ ᱜᱮ ᱛᱚᱭ ᱢᱮᱱᱮᱫᱟ ᱟᱞᱮ ᱫᱟᱹᱲ ᱵᱟᱲᱟ ᱦᱩᱭᱩᱜ ᱠᱟᱱ ᱛᱟᱞᱮᱭᱟ᱾ ᱯᱟᱛᱟᱜ ᱠᱟᱱᱟᱞᱮ ᱢᱟᱴᱷ ᱨᱮ᱾
ᱦᱩᱸ ᱦᱩᱸ
ᱮ ᱡᱟᱹᱥᱛᱤ ᱠᱟᱭᱛᱮᱢ ᱧᱮᱞ ᱠᱚᱣᱟ ᱟᱵᱚᱼᱼ ᱥᱚᱢᱟᱡ ᱨᱮᱫᱚ ᱦᱟᱸᱜ ᱡᱟᱦᱟᱸ ᱤᱭᱟᱹ ᱵᱟᱝᱠᱚ ᱵᱩᱡᱷᱟᱹᱣᱼᱟ ᱛᱚ ᱮᱴᱟᱜ ᱦᱚ ᱞᱟᱹᱜᱤᱫ ᱛᱮ᱾ ᱡᱟᱦᱟᱸ ᱛᱮᱠᱚ ᱪᱟᱞᱟᱜᱼᱟ ᱠᱚᱨᱟᱣ ᱞᱟᱹᱜᱤᱫ ᱦᱚᱸ᱾
ᱟᱫᱚ ᱜᱚᱝᱠᱮ ᱟᱨᱦᱚᱸ ᱢᱤᱫᱴᱮᱡ ᱠᱟᱛᱷᱟ ᱱᱚᱰᱮ ᱞᱟᱹᱭ ᱦᱩᱭᱩᱜᱼᱟ ᱡᱮᱼᱼ ᱟᱨ ᱫᱤᱠᱩ ᱠᱚᱵᱚᱱ ᱧᱮᱞ ᱟᱠᱟᱫ ᱠᱚᱣᱟ ᱢᱟᱱᱮ ᱚᱞ ᱯᱟᱲᱦᱟᱣ ᱥᱮᱫ ᱛᱮ ᱵᱟᱠᱚ ᱫᱟᱲᱮᱭᱟᱜ ᱨᱮᱦᱚᱸ ᱩᱱᱠᱩ ᱫᱚ ᱡᱟᱦᱟᱱᱟᱜ ᱜᱮ ᱢᱤᱫᱴᱤᱡᱼᱼ ᱦᱮᱸ ᱪᱮᱜᱠᱟ ᱵᱤᱡᱽᱱᱮᱥ ᱛᱮᱱᱟᱜ ᱨᱮᱦᱚᱸ ᱢᱟᱱᱮ ᱡᱟᱦᱟᱱᱟᱜ ᱵᱮᱵᱽᱥᱟ ᱛᱮᱟᱱᱟᱜ ᱨᱮᱦᱚᱸ ᱠᱚᱼᱼ ᱟᱨᱟᱢᱵᱚᱭᱟ ᱠᱤᱱᱛᱩ ᱟᱵᱚ ᱥᱟᱱᱛᱟᱲ ᱦᱚᱯᱚᱱ ᱠᱚ ᱧᱮᱞ ᱵᱟᱲᱟ ᱦᱩᱭᱩᱭᱟ ᱟᱠᱟᱱᱟ᱾ ᱛᱚ ᱠᱷᱩᱵ ᱠᱚᱢ ᱜᱮ ᱚᱱᱠᱟ ᱮᱸ ᱤᱱᱠᱟᱹ ᱵᱤᱡᱽᱱᱮᱥ ᱠᱚᱠᱚ ᱟᱨᱚᱢᱵᱚ ᱟᱠᱟᱫᱟ ᱯᱟᱲᱦᱟᱜᱼᱼ ᱚᱞᱚᱜ ᱯᱟᱲᱦᱟᱜ ᱠᱚ ᱵᱟᱹᱜᱤ ᱟᱠᱟᱜ ᱠᱷᱟᱱ ᱵᱤᱡᱱᱮᱥ ᱠᱚ ᱟᱨᱚᱢᱵᱚ ᱟᱠᱟᱫᱟ ᱠᱷᱩᱵ ᱠᱚᱢ ᱜᱮ ᱚᱱᱠᱟ ᱫᱚ ᱧᱮᱞ ᱵᱟᱲᱟ ᱟᱠᱟᱱᱟ᱾ ᱥᱟᱱᱛᱟᱲ ᱠᱚᱫᱚ ᱟᱫᱚᱼᱼ ᱥᱟᱱᱛᱟᱲ ᱠᱚᱣᱟᱜ ᱢᱟ ᱦᱮ ᱡᱟᱹᱥᱛᱤ ᱚᱱᱠᱟ ᱚᱱᱟ ᱠᱚᱨᱮ ᱤᱱᱴᱟᱨᱮᱥᱴ ᱜᱮ ᱵᱟᱹᱪᱩᱜ ᱛᱟᱠᱚᱣᱟ ᱡᱮ ᱢᱟᱱᱮᱼᱼ ᱠᱚᱥᱴᱚ ᱠᱟᱛᱮᱫ ᱡᱚᱢ ᱩᱢ ᱩᱢ ᱟᱱᱮ ᱥᱟᱱᱛᱟᱲᱟᱜ ᱫᱚ ᱢᱤᱫᱴᱤᱡ ᱜᱮᱭᱟ ᱡᱮ ᱵᱟᱦᱟᱨᱮ ᱠᱟᱹᱢᱤ ᱪᱟᱞᱟᱜ ᱟᱭ᱾ ᱟᱨ ᱪᱮᱫ ᱱᱤᱡᱮ ᱵᱤᱡᱽᱱᱮᱥ ᱛᱮ ᱡᱚᱢ ᱫᱚ ᱠᱷᱩᱵᱼᱼ ᱠᱚᱢ ᱜᱮ ᱚᱱᱠᱟ ᱠᱚ ᱠᱚᱨᱟᱣ ᱵᱟᱲᱟ ᱟᱠᱟᱫᱟ ᱵᱤᱡᱽᱱᱮᱥ ᱠᱚᱫᱚ᱾
ᱠᱟᱛᱷᱟ ᱦᱩᱭᱩᱜ ᱠᱟᱱᱟ ᱱᱚᱰᱮ ᱡᱟᱦᱟ ᱡᱟᱦᱟᱸᱭ ᱡᱩᱚᱫᱤ ᱚᱞ ᱯᱟᱲᱦᱟᱣ ᱟᱠᱟᱱ ᱠᱷᱟᱡ ᱫᱚᱼᱼ
ᱦᱩᱸ
ᱦᱮ ᱦᱮ ᱩᱱᱤ ᱫᱚ ᱦᱟᱸᱜ ᱡᱟᱦᱟᱸ ᱵᱟᱝ ᱡᱟᱦᱟᱸ ᱞᱮᱠᱟᱛᱮ ᱩᱱᱤ ᱰᱟᱦᱟᱨ ᱫᱚ ᱴᱷᱤᱠᱮ ᱯᱟᱸᱡᱟ ᱧᱟᱢ ᱜᱮᱭᱟ᱾
ᱦᱳᱭ ᱦᱳᱭ
ᱩᱱᱤ ᱫᱚ ᱦᱟᱸᱜ ᱟᱢ ᱡᱩᱫᱤ ᱚᱞ ᱯᱟᱲᱦᱟᱣ ᱡᱮ ᱟᱢ ᱴᱷᱮᱱ ᱵᱟᱹᱱᱩᱜ ᱟᱠᱟᱫᱟ ᱟᱨ ᱚᱱᱠᱟᱼᱼ ᱥᱟᱞᱟᱭ ᱱᱤᱛᱚᱜ ᱦᱚ ᱵᱟᱢ ᱵᱟᱲᱟᱭᱟ ᱛᱟᱦᱚᱞᱮ ᱟᱢ ᱚᱱᱟᱢᱼᱼ ᱠᱚᱨᱟᱣ ᱫᱟᱲᱮᱭᱟᱜ ᱜᱮᱭᱟ ᱵᱮᱱᱟᱣ ᱯᱟᱲᱦᱟᱣ ᱛᱮᱦᱚᱸ ᱢᱮᱱᱠᱷᱟᱱ ᱛᱟᱭᱚᱢ ᱛᱮ ᱠᱤᱱᱛᱩ ᱟᱢ ᱚᱱᱟ ᱚᱞ ᱯᱟᱲᱦᱟᱣ ᱥᱮᱫᱼᱼ ᱚᱱᱟ ᱫᱚᱨᱠᱟᱨᱚᱜ ᱛᱟᱢᱟ ᱮᱢᱚᱱ ᱥᱚᱢᱚᱭ ᱦᱤᱡᱩᱜᱼᱟ ᱛᱚᱠᱷᱚᱱ ᱫᱚ ᱚᱱᱟ ᱵᱟᱢ ᱚᱞᱠᱟᱣ ᱠᱷᱟᱹᱛᱤᱨ ᱦᱟᱸᱜ ᱼᱼ ᱚᱱᱟ ᱡᱟᱭᱜᱟ ᱨᱮᱢ ᱮᱲᱮᱡ ᱠᱟᱱᱟ ᱥᱮ ᱵᱟᱢ ᱵᱩᱡᱽ ᱫᱟᱲᱮᱭᱟᱜ ᱠᱟᱱᱟ᱾
ᱦᱮᱸ
ᱟᱪᱪᱷᱟ ᱡᱟᱦᱟᱸᱭ ᱠᱩ ᱟᱵᱚ ᱥᱚᱢᱟᱡ ᱨᱮᱫᱚ ᱦᱟᱸᱜ ᱚᱞ ᱯᱟᱲᱦᱟᱣ ᱜᱮ ᱡᱟᱹᱥᱛᱤ ᱠᱟᱭᱛᱮ ᱩᱱᱟᱹᱜ ᱵᱟᱹᱱᱩᱜ ᱠᱟᱜ ᱠᱚᱣᱟ ᱚᱱᱟ ᱠᱟᱨᱚᱱ ᱛᱮᱼᱼ ᱚᱱᱛᱮᱱᱟᱜ ᱠᱟᱛᱷᱟ ᱠᱚ ᱢᱚᱸᱡᱽᱛᱮ ᱵᱟᱠᱚ ᱧᱟᱢ ᱮᱫᱟ ᱥᱮ ᱵᱟᱠᱩ ᱵᱩᱡ ᱫᱟᱲᱮᱭᱟᱜᱼᱼ ᱚᱱᱟ ᱜᱮ ᱵᱮᱥᱱᱮᱥ ᱦᱚᱸ ᱠᱚᱨᱟᱣ ᱜᱟᱱᱚᱜᱼᱟ ᱢᱮᱱᱛᱮ ᱡᱟᱦᱟᱸᱭᱼᱼ ᱦᱮᱸ ᱮᱴᱟᱜ ᱮᱴᱟᱜ ᱠᱚᱫᱚ ᱦᱚᱸ ᱩᱱᱠᱩ ᱚᱞ ᱯᱟᱲᱦᱟᱣ ᱠᱟᱫᱟ ᱠᱩ᱾ ᱪᱟᱹᱠᱨᱤ ᱵᱟᱭ ᱧᱟᱢ ᱠᱟᱜ ᱨᱮᱦᱚᱸ ᱪᱮᱜ ᱞᱮᱠᱟ ᱵᱷᱟᱵ ᱛᱮ ᱮᱸ ᱟᱹᱥᱩᱞᱚᱜ ᱠᱟᱱ ᱜᱮᱭᱟ ᱦᱚᱸᱜᱼᱚᱭ ᱪᱮᱞᱠᱟ ᱵᱷᱟᱵ ᱛᱮ ᱵᱮᱵᱽᱥᱟ ᱯᱟᱲᱟᱣ ᱜᱟᱱᱚᱜ ᱦᱩᱭᱩᱜᱼᱟ ᱚᱱᱟ ᱠᱩᱠᱩ ᱵᱩᱡ ᱫᱟᱲᱮᱭᱟᱜ ᱠᱟᱱᱟ᱾ ᱟᱵᱚ ᱴᱷᱮᱱ ᱫᱚ ᱦᱟᱸᱜ ᱚᱱᱠᱟ ᱵᱟᱹᱱᱩᱜᱼᱟ ᱟᱵᱚ ᱜᱚᱼᱵᱟᱵᱟ ᱱᱚᱜᱼᱚᱭ ᱛᱚ ᱵᱟᱝᱠᱚ ᱯᱟᱲᱦᱟᱣ ᱠᱟᱫᱟ᱾ ᱱᱤᱼᱱᱤᱛᱚᱜ ᱦᱚᱸ ᱜᱤᱫᱽᱨᱟᱹ ᱠᱚ ᱵᱟᱝᱠᱚ ᱯᱟᱲᱦᱟᱜ ᱠᱟᱱᱟ ᱵᱟᱹᱜᱤᱭ ᱮᱫᱟ ᱠᱚ ᱟᱫᱚ ᱱᱚᱝᱠᱟ ᱜᱮ ᱛᱟᱦᱮᱱᱟ ᱦᱟᱸᱜ᱾ ᱵᱟᱝ ᱵᱚᱫᱚᱞᱚᱜᱼᱟ᱾ ᱵᱤᱥᱱᱮᱥ ᱦᱚᱸ ᱵᱷᱟᱜᱤ ᱜᱮᱭᱟ ᱮᱢᱱᱤ ᱥᱚᱨᱟᱨᱤ ᱪᱟᱠᱨᱤ ᱠᱷᱚᱱ ᱦᱚ ᱡᱚᱫᱤ ᱵᱤᱥᱱᱮᱥ ᱵᱷᱟᱜᱤ ᱡᱟᱭᱜᱟ ᱨᱮᱢ ᱛᱤᱸᱜᱩ ᱠᱮᱫᱟ᱾ ᱛᱟᱦᱚᱞᱮ ᱦᱟᱸᱜ ᱱᱩᱠᱩ ᱦᱚᱸ ᱟᱢ ᱫᱚ ᱫᱤᱜᱩᱱ ᱵᱟᱵᱛᱮ ᱴᱟᱠᱟ ᱯᱚᱭᱥᱟᱢ ᱤᱱᱠᱟᱢᱼᱟ ᱟᱨ ᱟᱹᱰᱤ ᱠᱚᱢ ᱫᱤᱱ ᱡᱷᱚᱛᱚ ᱠᱤᱪᱷᱩᱢ ᱠᱚᱨᱟᱣ ᱫᱟᱲᱮᱭᱟᱜᱼᱟ ᱚᱲᱟᱜ ᱫᱩᱣᱟᱹᱨ ᱜᱟᱹᱰᱤ ᱠᱳ᱾
ᱦᱩᱸᱻᱦᱩᱸ
ᱵᱟᱠᱤ ᱡᱟᱭᱜᱟ ᱨᱮ ᱵᱤᱥᱱᱮᱥ ᱪᱟᱞᱟᱣ ᱜᱟᱱ ᱠᱟᱱᱟ ᱟᱨᱠᱤ᱾
ᱦᱩᱸ ᱠᱟᱛᱷᱟ ᱫᱚ ᱚᱱᱟᱜᱮ ᱟᱫᱚ ᱜᱚᱝᱠᱮ ᱚᱠ ᱚᱠᱛᱚ ᱠᱚᱢᱟ ᱦᱩᱭ ᱦᱮᱡ ᱦᱩᱭ ᱦᱮᱡ ᱮᱱ ᱛᱟᱞᱟᱝᱟ, ᱟᱫᱚ ᱛᱮᱦᱮᱧ ᱫᱚ ᱱᱤᱝᱠᱟᱹ ᱜᱮᱞᱟᱝ ᱨᱚᱯᱚᱲᱟ ᱛᱟᱦᱟᱞᱮ ᱱᱟᱜ᱾
ᱯᱚᱨᱛᱮ ᱦᱟᱸᱜ ᱟᱨᱚ ᱨᱚᱯᱚᱲ ᱦᱩᱭᱩᱜᱼᱟ᱾
ᱦᱮᱸ ᱦᱮᱸ ᱯᱚᱨᱮ ᱛᱟᱞᱦᱚ ᱟᱨᱦᱚᱸ ᱨᱚᱯᱚᱲ ᱦᱩᱭᱩᱜᱼᱟ᱾ ᱦᱩᱸ ᱴᱷᱤᱠ ᱜᱮᱭᱟ ᱜᱚᱝᱠᱮ ᱡᱤ ᱛᱟᱦᱚᱞᱮ᱾